ᱡᱚᱦᱟᱨ ᱜᱮ
ᱦᱮᱸ ᱡᱚᱦᱟᱨ ᱜᱮ ᱫᱟᱫᱟ
ᱦᱚᱸ ᱪᱮᱫ ᱞᱮᱠᱟ ᱢᱮᱱᱟᱜ ᱯᱮᱭᱟ?
ᱦᱮᱸ ᱵᱮᱥ ᱵᱟᱲ ᱜᱮ ᱟᱯᱮ ᱫᱚ ᱪᱮᱫ ᱞᱮᱠᱟ?
ᱦᱳᱭ ᱟᱞᱮ ᱦᱚᱸ ᱵᱮᱥ ᱵᱟᱲᱟ ᱜᱮ᱾ ᱚᱲᱟᱜ ᱨᱮ ᱡᱷᱚᱛᱚ ᱜᱮᱠᱚ ᱵᱮᱥ ᱜᱮᱛᱟᱯᱮᱭᱟ?
ᱦᱮᱸ ᱚᱲᱟᱜ ᱨᱮ ᱡᱷᱚᱛᱚ ᱦᱚᱲ ᱜᱮ ᱵᱮᱥ ᱜᱮ ᱢᱮᱱᱟᱜ ᱠᱚᱣᱟ᱾ ᱟᱨ ᱟᱯᱮ ᱚᱲᱟᱜ ᱦᱚᱲ ᱫᱚ?
ᱦᱚᱸ ᱟᱞᱮ ᱚᱲᱟᱜ ᱦᱚᱲ ᱦᱚᱸ ᱡᱷᱚᱛᱚ ᱵᱮᱥ ᱜᱮ ᱢᱮᱱᱟᱜ ᱠᱚᱣᱟ᱾
ᱟᱫᱚ ᱱᱤᱛᱚᱜ ᱫᱚ ᱪᱮᱫ ᱠᱚ ᱚᱱᱛᱮ ᱫᱟᱜ ᱠᱚ ᱡᱟᱹᱲᱤ ᱵᱟᱲᱟᱭᱮᱫᱟᱭ ᱥᱮ ᱵᱟᱝ?
ᱦᱮᱸ ᱫᱟᱜ ᱠᱚᱫᱚ ᱡᱟᱹᱲᱤᱭᱮᱫ ᱜᱮ ᱛᱟᱦᱮᱸᱫ ᱟᱫᱚ ᱱᱤᱛᱚᱜ ᱫᱚ ᱱᱟᱜ ᱠᱷᱟᱱ ᱟᱹᱥᱩᱲ ᱟᱠᱟᱫᱟ ᱟᱫᱚ ᱠᱷᱟᱱ᱾ ᱦᱚᱞᱟ ᱢᱟᱫᱷᱮᱨ ᱠᱷᱱᱟᱜ ᱫᱟᱜ ᱡᱟᱹᱲᱤ ᱛᱮ ᱱᱤᱛᱳᱜ ᱫᱚ ᱠᱟᱹᱴᱤᱡ ᱛᱷᱤᱨ ᱛᱷᱟᱨ ᱦᱟᱛᱟᱲ ᱟᱠᱟᱫᱟ᱾ ᱦᱚᱭ ᱛᱚ ᱟᱨᱚ ᱢᱤᱫ ᱜᱷᱟᱹᱲᱤᱡ ᱯᱚᱨᱮ ᱡᱟᱹᱲᱤ ᱫᱟᱜ ᱮᱜᱟᱭ᱾
ᱦᱩ ᱦᱩ ᱟᱫᱚ ᱱᱮᱛᱟᱨ ᱢᱟ ᱟᱥᱟᱲ ᱵᱚᱸᱜᱟ ᱫᱤᱱ ᱥᱮᱴᱮᱨ ᱮᱱᱟ ᱟᱫᱚ ᱫᱟᱜ ᱠᱚᱦᱚᱸ ᱡᱟᱹᱲᱤ ᱵᱟᱲᱟᱭ ᱮᱫᱟ ᱟᱫᱚ ᱪᱟᱥ ᱠᱟᱹᱢᱤ ᱫᱚ ᱛᱤᱱᱟᱹᱜ ᱠᱚᱥᱮᱜ ᱚᱱᱛᱮᱫᱚ?
ᱪᱟᱥ ᱠᱟᱹᱢᱤ ᱦᱚᱸᱜ-ᱚᱭ ᱛᱮᱭᱟᱨ ᱪᱟᱞᱟᱜ ᱠᱟᱱᱟ ᱦᱟᱥᱟ ᱠᱚ᱾ ᱟᱫᱚ ᱱᱟᱜ ᱠᱷᱟᱱ ᱟᱹᱣᱨᱤ ᱞᱟᱦᱟᱜ-ᱟ ᱵᱤᱥᱤ ᱛᱚᱞᱟ ᱠᱚ ᱦᱩᱭ ᱠᱟᱱᱟ ᱟᱫᱚ ᱦᱟᱥᱟ ᱠᱚ ᱛᱮᱭᱟᱨ ᱛᱮᱭᱟᱨ ᱛᱮᱜᱮ ᱦᱩᱭᱩᱜ-ᱟ ᱚᱱᱟ ᱠᱚᱫᱚ᱾
ᱚᱸ
ᱟᱨ ᱟᱯᱮ ᱥᱮᱫ ᱫᱚ ᱵᱟᱡᱮ ᱯᱮ ᱨᱚᱦᱚᱭ ᱠᱮᱫ?
ᱵᱟᱝ ᱟᱞᱮ ᱦᱚᱸ ᱫᱚᱞᱟ ᱠᱚᱞᱮ ᱜᱤᱰᱤ ᱟᱠᱟᱫᱟ ᱟᱨ ᱫᱚᱥ ᱫᱤᱱ ᱜᱟᱱ ᱴᱟᱭᱤ ᱢᱮ ᱦᱟᱛᱟᱣ-ᱟ ᱛᱟᱭᱟ ᱦᱟᱸ ᱚᱱᱟ ᱨᱚᱦᱚᱭ ᱢᱟᱱᱮ ᱨᱚᱦᱚᱭ ᱜᱟᱱᱚᱜ-ᱟ ᱤᱱᱟᱹ ᱥᱮᱬᱟᱜ-ᱟ᱾
ᱚᱸ ᱟᱪᱪᱷᱟ ᱟᱪᱪᱷᱟ᱾
ᱟᱫᱚ ᱚᱱᱛᱮ ᱫᱚ ᱛᱤᱱᱟᱹᱜ ᱥᱤᱡᱤᱱ ᱠᱚ ᱪᱟᱥ ᱛᱮ?
ᱱᱚᱛᱮ ᱫᱚ ᱵᱟᱨᱭᱟ ᱥᱤᱡᱤᱱ ᱠᱚ ᱪᱟᱥ ᱜᱮᱭᱟ ᱢᱟᱱᱮ ᱱᱚᱜ-ᱚᱭ ᱱᱤᱭᱟᱹ ᱫᱟᱜ ᱥᱤᱡᱤᱱ ᱨᱮ ᱟᱨ ᱢᱤᱫᱴᱟᱝ ᱫᱚ ᱱᱤᱭᱟᱹ ᱦᱩᱭ ᱯᱚᱨᱮ ᱢᱟᱱᱮ ᱡᱟᱦᱟᱸ ᱳᱭ ᱟᱨᱠᱤ ᱪᱮᱫ ᱠᱚ ᱞᱟᱹᱭ-ᱟ᱾
ᱦᱮᱸ ᱟᱨ ᱪᱮᱫ ᱦᱩᱲᱩ ᱠᱚᱠᱚ ᱪᱟᱥ ᱜᱮᱭᱟ?
ᱱᱚᱛᱳᱻ ᱱᱚᱛᱮ ᱫᱚ ᱚᱱᱮ ᱡᱟᱦᱟᱸ ᱠᱚ ᱞᱟᱹᱭ-ᱟ ᱵᱚᱞᱤ ᱛᱟᱯᱚᱨᱮ ᱥᱚᱨᱱᱚ ᱟᱨ ᱜᱳᱨᱚᱵ᱾ ᱟᱨ ᱚᱱᱛᱮ ᱫᱚ?
ᱱᱚᱛᱮ ᱦᱚᱸ ᱚᱱᱟ ᱥᱚᱨᱱᱚ᱾ ᱛᱟᱯᱚᱨᱮ ᱚᱱᱟ ᱥᱤᱛᱩᱝ ᱫᱤᱱ ᱞᱟᱹᱜᱤᱫ ᱚᱱᱟ ᱮᱛ ᱤᱛᱟᱹ ᱠᱚ ᱫᱚᱦᱚ ᱞᱟᱹᱜᱤᱫ ᱠᱚ ᱪᱟᱥᱟ ᱥᱚᱝᱠᱚᱨ ᱛᱟᱯᱚ ᱨᱮ ᱵᱟᱠᱥᱟᱵᱳ᱾
ᱦᱚ
ᱟᱨ ᱱᱚᱜ-ᱭ ᱛᱚ ᱦᱟᱸᱜ ᱪᱷᱟ ᱟᱵᱚᱣᱟᱜ ᱥᱟᱶᱛᱟ ᱨᱮᱢᱟ ᱟᱹᱰᱤ ᱞᱮᱠᱟᱱᱟᱜ ᱯᱚᱨᱚᱵᱽ ᱠᱚ ᱢᱮᱱᱟᱜ-ᱟ ᱜᱮᱞᱵᱟᱨ ᱜᱚᱴᱟᱝ ᱪᱟᱸᱫᱳ ᱨᱮ ᱜᱮᱞ ᱵᱟᱨ ᱜᱚᱴᱟᱝ ᱴᱟᱝ ᱵᱚᱸᱜᱟ ᱵᱩᱨᱩ ᱠᱚ ᱯᱚᱨᱚᱵᱽ ᱠᱚ ᱢᱮᱱᱟᱜ-ᱟ ᱟᱫᱚ ᱟᱯᱮ ᱥᱮᱫ ᱫᱚ ᱡᱮᱢᱚᱱ ᱥᱚᱦᱨᱟᱭ ᱫᱚ ᱪᱮᱠᱟ ᱪᱮᱫ ᱞᱮᱠᱟ ᱠᱚ ᱢᱟᱱᱟᱭᱟ ᱥᱚᱨᱦᱟᱭ ᱯᱚᱨᱚᱵᱽ
ᱥᱚᱨᱦᱟᱭ ᱯᱚᱨᱚᱵᱽ ᱫᱚ ᱱᱚᱛᱮ ᱫᱚ ᱵᱮᱥ ᱜᱮᱠᱚ ᱢᱟᱱᱟᱣᱟ ᱢᱟᱱᱮ ᱵᱷᱟᱜᱮ ᱧᱚᱜ
ᱦᱮᱸ ᱟᱫᱚ ᱟᱭᱢᱟ ᱥᱮᱫ ᱟᱭᱢᱟ ᱫᱤᱥᱚᱢ ᱨᱮᱜᱮ ᱱᱚᱝᱠᱟ ᱢᱟᱱᱮ ᱪᱮᱫ ᱠᱚ ᱞᱟᱹᱭ ᱟ ᱡᱮᱢᱚᱱ ᱥᱚᱦᱨᱟᱭ ᱪᱟᱸᱫᱳ ᱨᱮᱦᱚᱸ ᱠᱚ ᱥᱚᱨᱦᱚᱭ ᱚᱜ ᱜᱮᱭᱟ ᱟᱨ ᱯᱩᱥ ᱪᱟᱸᱫᱳ ᱦᱚᱸ ᱟᱯᱮ ᱥᱮᱫ ᱫᱚ ᱚᱠᱟ ᱪᱟᱸᱫᱳ ᱠᱚ ᱥᱚᱦᱨᱟᱭᱚᱜ-ᱟ
ᱟᱞᱮ ᱥᱮᱫ ᱫᱚ ᱚᱱᱟ ᱥᱚᱨᱚᱦᱟᱭ ᱪᱟᱸᱫᱳ ᱠᱷᱚᱱ ᱟᱨᱚᱢᱵᱚ ᱠᱟᱛᱮ ᱯᱩᱥ ᱪᱟᱸᱫᱳ ᱦᱚᱸ ᱦᱟᱹᱵᱤᱡ ᱠᱚ ᱥᱚᱨᱦᱟᱭ ᱭᱚᱜᱟ ᱯᱩᱱᱱᱤᱢᱟ ᱦᱟᱹᱵᱤᱡ
ᱚᱦᱚ ᱯᱩᱱᱱᱤᱢᱟ ᱨᱮᱠᱚ ᱥᱚᱦᱨᱟᱭ ᱭᱚᱜ-ᱟ ᱟᱯᱮ ᱥᱮᱫ
ᱦᱚᱸ
ᱟᱞᱟᱹᱭ ᱟ ᱢᱟᱱᱮ ᱟᱵᱚᱣᱟᱜ ᱡᱟᱦᱟᱸ ᱤᱭᱟᱹ ᱨᱮ ᱢᱮᱱᱟᱜ-ᱟ ᱚᱱᱟ ᱢᱟ ᱯᱩᱱᱱᱤᱢᱟ ᱨᱮᱦᱚᱸ ᱠᱚ ᱥᱚᱦᱨᱟᱭᱚᱜ ᱜᱮᱭᱟ ᱚᱱᱟ ᱫᱚ ᱟᱸ ᱵᱮᱥᱤᱨ ᱵᱷᱟᱜᱽ ᱜᱮ ᱟᱫᱚ ᱟᱢᱵᱟ ᱵᱚᱥᱟᱹ ᱨᱮᱠᱚ ᱥᱚᱦᱨᱟᱭᱚᱜ-ᱟ ᱟᱫᱚ ᱟᱯᱮ ᱥᱮᱫ ᱫᱚ ᱡᱩᱫᱤ ᱯᱩᱱᱱᱤᱢᱟ ᱨᱮᱠᱚ ᱥᱚᱦᱚᱨᱟᱭ ᱭᱚᱜ-ᱟ
ᱦᱳᱭ ᱟᱞᱮ ᱥᱮᱫ ᱫᱚ ᱚᱱᱠᱟ ᱯᱩᱱᱱᱤᱢᱟ ᱩᱱᱟᱹᱜ ᱦᱟᱹᱵᱤᱡ ᱜᱮ ᱠᱚ ᱥᱚᱦᱨᱟᱭᱚᱜ-ᱟ
ᱟᱫᱚ ᱞᱟᱹᱭ ᱟᱠᱚ ᱥᱚᱦᱚᱨᱟᱭ ᱢᱟ ᱦᱟᱹᱛᱤ ᱞᱮᱠᱟᱱ ᱯᱚᱨᱚᱵᱽ ᱠᱟᱱ ᱛᱟᱵᱚᱱᱟ ᱡᱟᱦᱟᱸ ᱫᱚ ᱦᱟ ᱦᱟᱹᱛᱤ ᱥᱟᱞᱟᱜ ᱠᱚ ᱛᱩᱞᱚᱱᱟ ᱟᱠᱟᱫᱟ ᱢᱟᱱᱮ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱟᱫᱚ ᱟᱯᱮ ᱥᱮᱫ ᱫᱚ ᱚᱠᱟ ᱚᱱᱠᱟ ᱜᱮ ᱥᱮ ᱟᱨ ᱛᱤᱱᱟᱹᱜ ᱫᱤᱱ ᱠᱚ ᱢᱟᱱᱟᱣᱟ ᱚᱱᱟ ᱠᱷᱚᱱᱟᱜ ᱵᱟᱹᱲᱛᱤ ᱫᱤᱱ
ᱵᱟᱝ ᱟᱫᱚ ᱱᱚᱣᱟ ᱫᱚ ᱡᱮᱦᱮᱛᱩ ᱢᱟᱨᱟᱝ ᱯᱚᱨᱚᱵᱽ ᱢᱟᱱᱮ ᱢᱚᱬᱮ ᱢᱟᱦᱟ ᱢᱟ ᱵᱟᱝ ᱨᱦᱚᱸ ᱯᱮ ᱢᱟᱦᱟ ᱜᱟᱱ ᱫᱚ ᱟᱹᱰᱤ ᱡᱟᱠ ᱡᱮᱢᱚᱱ ᱜᱮᱠᱚ ᱢᱟᱱᱟᱣᱟ
ᱢᱮᱱᱠᱷᱟᱱ ᱱᱮᱛᱟᱨ ᱱᱟᱦᱟᱜ ᱟᱻ ᱡᱩᱜᱽᱨᱮ ᱧᱮᱞᱚᱜ ᱠᱟᱱᱟ ᱡᱮ ᱚᱱᱟ ᱢᱟᱱᱮ ᱥᱚᱦᱨᱟᱭ ᱯᱚᱨᱚᱵᱽ ᱯᱟᱨᱚᱢᱚᱜ ᱠᱟᱱᱟ ᱢᱚᱬᱮ ᱥᱤᱧ ᱢᱚᱬᱮ ᱧᱤᱫᱟᱹ ᱵᱚᱱ ᱢᱟᱱᱟᱣᱟ ᱛᱚ ᱟᱫᱚ ᱚᱱᱟ ᱥᱚᱦᱨᱟᱭ ᱩᱯᱨᱢ ᱢᱟᱱᱟ ᱢᱟᱱᱮ ᱯᱟᱨᱚᱢᱮᱱ ᱨᱮᱦᱚᱸ ᱦᱚᱲ ᱫᱚ ᱦᱟᱱᱮ ᱦᱟᱺᱰᱤ ᱯᱟᱹᱣᱨᱟᱹ ᱧᱩ ᱠᱟᱛᱮᱫ ᱫᱷᱩᱨᱟᱹᱣ ᱠᱚᱜᱼᱟ ᱠᱚ ᱢᱟᱱᱮ ᱵᱟᱝ ᱢᱚᱱᱮᱜᱼᱟ ᱡᱮ ᱪᱟᱵᱟ ᱠᱟᱱᱟ ᱢᱮᱱᱛᱮ ᱢᱟᱱᱮ ᱚᱱᱠᱟᱜᱮ ᱞᱮᱛᱟᱲ ᱜᱮᱠᱚ ᱧᱩ ᱤᱫᱤᱭᱟ
ᱦᱳᱭ ᱚᱱᱠᱟᱜᱮ ᱦᱩᱭᱩᱜ ᱟᱯᱮᱥᱮᱫ ᱦᱚᱸ ᱚᱱᱠᱟᱜᱮ
ᱦᱮᱸ ᱟᱫᱚ ᱟᱵᱚᱣᱟᱜ ᱡᱟᱦᱟᱸ ᱱᱤᱭᱚᱢ ᱨᱮ ᱢᱮᱱᱟᱜᱼᱟ ᱚᱱᱟ ᱢᱟ ᱱᱮᱛᱟᱨ ᱢᱟ ᱵᱟᱝ ᱧᱮᱞᱚᱜ ᱠᱟᱱᱟ ᱥᱮ
ᱚᱸᱻ
ᱟᱪᱪᱷᱟ ᱤᱧᱟᱹᱜ ᱢᱤᱫᱴᱟᱝ ᱠᱩᱠᱞᱤ ᱛᱮᱱᱟᱜ ᱛᱟᱦᱮᱜ ᱠᱟᱱ ᱛᱤᱧᱟᱹ ᱡᱩᱫᱤ ᱛᱮᱞᱟ ᱵᱮᱱ ᱮᱢᱟᱢ ᱫᱟᱲᱮ ᱠᱷᱟᱱ
ᱦᱮᱸ ᱡᱩᱫᱤᱧ ᱵᱟᱲᱟᱭ ᱠᱷᱟᱱᱤᱧ ᱮᱢ ᱫᱟᱲᱮᱭᱟᱜ-ᱟ ᱟᱨ ᱵᱟᱝ ᱠᱷᱟᱱ ᱫᱚ ᱪᱤᱠᱟᱹᱛᱤᱧ ᱞᱟᱹᱭ ᱟ
ᱦᱮᱸ ᱟᱵᱚ ᱢᱟᱛᱚ ᱢᱟᱱᱮ ᱦᱟᱺᱰᱤ ᱢᱟ ᱟᱵᱚᱣᱟᱜ ᱥᱟᱶᱛᱮ ᱢᱮᱱᱟᱜᱼᱟ ᱡᱮ ᱦᱟᱺᱰᱤ ᱛᱮᱜᱮ ᱟᱵᱚ ᱵᱚᱱ ᱵᱚᱸᱜᱟ ᱵᱩᱨᱩᱭᱟ
ᱦᱩᱸ
ᱟᱫᱚ ᱵᱚᱸᱜᱟ ᱵᱩᱨᱩ ᱚᱠᱟ ᱦᱟᱺᱰᱤ ᱚᱠᱟᱴᱟᱜ ᱮᱢ ᱵᱚᱸᱜᱟᱭᱟ ᱚᱱᱟ ᱵᱚᱸᱜᱟ ᱥᱟᱨᱮᱡ ᱦᱟᱺᱰᱤ ᱜᱮ ᱟᱵᱚ ᱚᱸᱻ ᱢᱟᱱᱮ ᱧᱩᱭᱟᱵᱚᱱ ᱢᱮᱱᱠᱷᱟᱱ ᱱᱤᱛᱚᱜ ᱧᱮᱞᱚᱜ ᱠᱟᱱᱟ ᱡᱮ ᱦᱟᱺᱰᱤ ᱨᱮᱱᱟᱜ ᱢᱤᱫᱴᱮᱱ ᱵᱟᱹᱲᱤᱡ ᱵᱮᱵᱚᱦᱟᱨ ᱦᱩᱭᱩᱜ ᱠᱟᱱᱟ ᱡᱮᱱᱚ ᱡᱮᱢᱚᱱ ᱵᱚᱸᱜᱟ ᱨᱮᱢᱟ ᱵᱚᱱ ᱵᱮᱵᱚᱦᱟᱨᱮᱫ ᱜᱮ ᱚᱱᱟ ᱪᱷᱟᱲᱟ ᱠᱟᱛᱮᱜ ᱨᱮᱦᱚᱸ ᱮᱴᱟᱜᱼᱮᱴᱟᱜ ᱫᱤᱱ ᱠᱚᱨᱮ ᱚᱱᱟ ᱧᱩ ᱠᱟᱛᱮᱫ ᱢᱟᱱᱮ ᱚᱲᱟᱜ ᱠᱚᱨᱮ ᱠᱷᱟᱹᱯᱟᱹᱨᱤ ᱚᱥᱟᱱᱛᱤ ᱦᱩᱭᱩᱜ ᱠᱟᱱᱟ ᱡᱟᱦᱟᱸ ᱛᱮᱫᱚ ᱟᱹᱰᱤ ᱵᱟᱹᱲᱤᱡ ᱜᱮ ᱦᱩᱭᱩᱜ ᱠᱟᱱᱟ ᱚᱱᱟ ᱤᱫᱤ ᱠᱟᱛᱮ ᱟᱵᱤᱱᱟᱜ ᱪᱮᱫ ᱞᱟᱹᱭ ᱨᱮᱱᱟᱜ
ᱱᱚᱣᱟ ᱫᱚ ᱟᱹᱰᱤ ᱢᱟᱨᱟᱝ ᱢᱤᱫᱴᱟᱝ ᱵᱟᱹᱲᱤᱡ ᱠᱟᱱᱟ ᱠᱟᱨᱚᱱ ᱟᱵᱚᱣᱟᱜ ᱱᱚᱣᱟ ᱫᱚ ᱢᱤᱫᱴᱟᱝ ᱯᱨᱚᱥᱟᱫ ᱞᱮᱠᱟᱱ ᱡᱤᱱᱤᱥ ᱠᱟᱱᱟ ᱥᱮ ᱢᱤᱫᱴᱟᱝ ᱢᱟᱱᱮ ᱵᱚᱸᱜᱟ ᱥᱟᱨᱮᱡ ᱡᱟᱦᱟᱸ ᱦᱟᱺᱰᱤ ᱚᱱᱟ ᱠᱚᱫᱚ ᱠᱤᱨᱤᱧ ᱟᱠᱷᱨᱤᱧ ᱫᱚ ᱵᱟᱝᱜᱮ ᱩᱪᱤᱛᱟ ᱤᱧᱟᱹᱜ ᱢᱚᱱᱮ ᱛᱮᱫᱚᱭ ᱞᱟᱹᱭᱟ ᱛᱚ ᱚᱱᱟ ᱮᱢᱚᱱ ᱡᱟᱹᱥᱛᱤ ᱠᱟᱱᱟ ᱟᱫᱚ ᱥᱟᱱᱟᱢ ᱜᱮ ᱢᱟᱱᱮ ᱫᱤᱱᱟᱹᱢ ᱦᱤᱞᱳᱜ ᱚᱱᱟ ᱞᱤᱭᱮ ᱥᱮᱛᱟᱜ ᱠᱷᱚᱱ ᱟᱭᱭᱩᱵ ᱦᱟᱹᱵᱤᱡ ᱢᱮᱱᱟᱜ ᱠᱚᱣᱟ ᱚᱱᱟ ᱠᱚᱫᱚ ᱵᱟᱝ ᱴᱷᱤᱠ ᱠᱟᱱᱟ ᱟᱫᱚ ᱚᱱᱟ ᱫᱚ ᱱᱟᱜ ᱠᱷᱟᱱ ᱪᱤᱠᱟᱹᱛᱮ ᱱᱟᱯᱟᱭ ᱜᱟᱱᱚᱜᱼᱟ ᱚᱱᱟᱫᱚ ᱟᱯᱮ ᱠᱚᱦᱚᱸ ᱯᱮ ᱞᱟᱹᱭ ᱞᱮᱠᱷᱟᱱ ᱜᱮ‌ ᱵᱷᱟᱹᱜᱮ ᱠᱚᱜᱼᱟ ᱡᱚᱛᱚ ᱦᱚᱲᱟᱜ
ᱟᱫᱚ ᱪᱮᱫ ᱚᱱᱟ ᱠᱚ ᱤᱭᱟᱹ ᱥᱟᱦᱟ ᱞᱟᱹᱜᱤᱫ ᱫᱚ ᱟᱵᱚ ᱟᱵᱚᱜᱮ ᱚᱱᱟ ᱫᱚᱵᱚᱱ ᱫᱟᱲᱮᱭᱟᱜᱼᱟ ᱪᱮᱫᱟᱜ ᱥᱮ ᱟᱵᱚᱜᱮ ᱱᱚᱣᱟ ᱪᱮᱫ ᱠᱚ ᱞᱟᱹᱭᱟ ᱢᱟᱱᱮ ᱥᱟᱶᱛᱟ ᱫᱚ ᱟᱵᱚ ᱤᱫᱤ ᱠᱟᱛᱮ ᱠᱟᱛᱮᱫ ᱜᱮ ᱛᱮᱭᱟᱨᱟ ᱠᱟᱱᱟ ᱟᱵᱚ ᱡᱩᱫᱤ ᱟᱵᱚ ᱪᱮᱠᱟ ᱵᱚᱱ ᱵᱮᱵᱟᱨᱟ ᱚᱱᱟ ᱚᱱᱠᱟ ᱜᱮ ᱵᱮᱵᱚᱦᱟᱨᱚᱜᱼᱟ
ᱟᱫᱚ ᱚᱱᱟ ᱫᱚ ᱠᱚᱢ ᱧᱚᱜ ᱫᱚᱦᱚ ᱞᱮᱠᱷᱟᱱ ᱜᱮ ᱜᱟᱱᱚᱜᱼᱟ ᱢᱟᱱᱮ ᱡᱚᱠᱷᱚᱱ ᱵᱚᱸᱜᱟ ᱞᱟᱹᱠᱛᱤ ᱛᱟᱵᱚᱱ ᱛᱚᱠᱷᱚᱱ ᱜᱮ ᱚᱱᱟ ᱫᱚ ᱟᱲᱛᱤ ᱞᱮᱠᱷᱟᱱ ᱜᱮ ᱜᱟᱱᱚᱜ-ᱟ ᱟᱫᱚ ᱫᱤᱱᱟᱹᱢ ᱦᱤᱞᱳᱜ ᱵᱟᱝ ᱟᱹᱲᱛᱤ ᱞᱮᱠᱷᱟᱱ ᱜᱮ ᱚᱱᱟ ᱫᱚ ᱴᱷᱤᱠᱟ
ᱦᱮᱸ ᱟᱨ ᱪᱮᱫ ᱠᱚ ᱞᱟᱹᱭᱟ ᱦᱚᱜ-ᱚᱭ ᱟᱨᱚ ᱟᱵᱚᱣᱟᱜ ᱱᱚᱣᱟ ᱥᱟᱶᱛᱟ ᱨᱮᱢᱟ ᱟᱭᱢᱟ ᱞᱮᱠᱟᱱ ᱮᱱᱮᱡ ᱥᱮᱨᱮᱧ ᱠᱚ ᱢᱮᱱᱟᱜ-ᱟ ᱡᱮᱢᱚᱱ ᱫᱚᱝ ᱞᱟᱜᱽᱬᱮ ᱵᱟᱦᱟ ᱥᱚᱦᱨᱟᱭ ᱨᱮ ᱟᱭᱢᱟ ᱟᱭᱢᱟ ᱮᱱᱮᱡ ᱥᱮᱨᱮᱧ ᱠᱚᱜᱮ ᱢᱮᱱᱟᱜ-ᱟ ᱢᱮᱱᱠᱷᱟᱱ ᱱᱤᱛᱚᱜ ᱧᱮᱞᱚᱜ ᱠᱟᱱᱟ ᱡᱮ ᱟᱵᱚ ᱡᱟᱦᱟᱸᱭ ᱱᱤᱛᱚᱜ ᱱᱟᱦᱟᱜ ᱡᱩᱜᱽ ᱨᱮᱱ ᱜᱤᱫᱽᱨᱟᱹ ᱠᱚ ᱩᱱᱠᱩ ᱠᱚ ᱢᱟᱱᱮ ᱵᱟᱹᱲᱛᱤ ᱦᱟᱱᱟ ᱰᱤᱡᱮ ᱮᱱᱮᱡ ᱚᱠᱟ ᱪᱷᱟᱯᱚᱞ ᱮᱱᱮᱡ ᱚᱱᱮ ᱚᱱᱟ ᱠᱚ ᱥᱮᱫ ᱜᱮ ᱵᱮᱥᱤ ᱟᱜᱽᱨᱚᱦᱚ ᱛᱟᱠᱚ ᱛᱟᱦᱮᱱ ᱛᱟᱠᱚᱣᱟ ᱛᱚ ᱚᱱᱟ ᱤᱫᱤ ᱠᱟᱛᱮ ᱟᱵᱤᱱᱟᱜ ᱡᱟᱦᱱᱟᱜ ᱞᱮᱭ ᱡᱮ ᱪᱮᱫ ᱞᱮᱠᱟ ᱞᱮᱱ
ᱚᱱᱟ ᱫᱚ ᱟᱯᱮ ᱚᱱᱛᱮ ᱦᱚᱸ ᱦᱩᱭᱩᱜ ᱠᱟᱱ ᱜᱮᱭᱟ ᱱᱚᱝᱠᱟᱱᱟᱜ
ᱦᱮᱸ ᱦᱩᱭᱩᱜ ᱠᱟᱱᱟ
ᱦᱳᱭ ᱟᱞᱮᱥᱮᱫ ᱦᱚᱸ ᱚᱱᱠᱟᱱᱟᱜ ᱫᱚ ᱧᱮᱞᱚᱜ ᱠᱟᱱᱟ ᱵᱟᱝ ᱫᱚ ᱵᱟᱝ ᱛᱚ ᱱᱚᱣᱟ ᱦᱚᱸ ᱠᱟᱹᱴᱤᱡ ᱵᱟᱹᱲᱤᱡ ᱜᱮ ᱠᱟᱱᱟ ᱪᱮᱫᱟᱜ ᱥᱮ ᱟᱵᱚᱣᱟᱜ ᱢᱟᱱᱮ ᱫᱚᱝ ᱢᱮᱱᱟᱜ-ᱟ ᱞᱟᱜᱽᱲᱮ ᱢᱮᱱᱟᱜ-ᱟ ᱵᱟᱦᱟ ᱢᱮᱱᱟᱜ-ᱟ ᱱᱚᱣᱟ ᱠᱚᱨᱮ ᱫᱚ ᱠᱷᱩᱵ ᱠᱚᱢᱜᱮ ᱦᱚᱲᱠᱚ ᱮᱴᱮᱱᱫᱟ ᱡᱟᱹᱥᱛᱤ ᱠᱟᱭᱛᱮ ᱡᱟᱦᱟᱸ ᱨᱮ ᱚᱨᱜᱮᱥᱴᱟᱨ ᱮᱢᱟᱱ ᱛᱮᱢᱟᱱ ᱦᱩᱭᱩᱜ ᱠᱟᱱᱟ ᱢᱟᱱᱮ ᱰᱤᱡᱮ ᱵᱚᱠᱥ ᱪᱟᱹᱞᱩᱜ ᱠᱟᱱᱟ ᱚᱱᱟ ᱠᱚᱨᱮ ᱡᱟᱹᱥᱛᱤ ᱦᱚᱲ ᱠᱚ ᱮᱴᱮᱱ ᱮᱫᱟ ᱛᱚ ᱚᱱᱟ ᱫᱚ ᱱᱤᱡᱮ ᱨᱮᱱ ᱜᱟᱨᱡᱮᱱ ᱠᱚ ᱴᱷᱤᱠ ᱛᱟᱦᱮ ᱞᱮᱱᱠᱷᱟᱱ ᱜᱮ ᱱᱟᱯᱟᱭᱚᱜ-ᱟ᱾ ᱢᱟᱱᱮ ᱮᱴᱟᱜ ᱦᱚᱲ ᱫᱚ ᱟᱢ ᱫᱚ ᱚᱦᱚᱢ ᱢᱟᱱᱟ ᱫᱟᱲᱮ ᱠᱮᱭᱟ ᱥᱮ ᱡᱮᱡᱟᱨ ᱨᱮᱱ ᱜᱟᱨᱡᱮᱱ ᱡᱚᱫᱤ ᱩᱱᱠᱩ ᱴᱷᱤᱠ ᱠᱚ ᱛᱟᱦᱮᱱᱟ ᱛᱟᱦᱚᱞᱮ ᱠᱷᱟᱱ ᱜᱮ ᱚᱱᱟ ᱢᱚᱱᱮᱭᱟᱹᱧ ᱡᱮ ᱠᱟᱹᱴᱤᱡ
ᱢᱟᱱᱮ ᱚᱠᱟᱴᱟᱜ ᱵᱟᱹᱲᱤᱡ ᱤᱭᱟᱹ ᱦᱩᱭᱩᱜ ᱠᱟᱱᱟ ᱚᱱᱟ ᱥᱟᱦᱟᱜ-ᱟ
ᱦᱳᱭ ᱚᱱᱛᱮ ᱱᱤᱡᱮ ᱨᱮᱱ ᱜᱤᱫᱽᱨᱟᱹ ᱠᱚ ᱵᱟᱝ ᱪᱟᱞᱟᱣ ᱦᱚᱪᱚ ᱞᱮᱠᱷᱟᱱ ᱜᱮ ᱵᱷᱟᱜᱤ
ᱟᱫᱚ ᱚᱱᱟ ᱠᱚᱫᱚ ᱟᱵᱚ ᱠᱚᱜᱮ ᱵᱚᱱ ᱫᱟᱲᱮᱭᱟᱜ-ᱟ ᱡᱮᱢᱚᱱ ᱟᱵᱚ ᱡᱮᱢᱚᱱ ᱟᱵᱚᱣᱟᱜ ᱢᱚᱱᱮ ᱨᱮᱫᱚ ᱢᱮᱱᱟᱜ-ᱟ ᱡᱮ ᱱᱚᱣᱟ ᱠᱚᱫᱚ ᱵᱟᱹᱲᱤᱡ ᱮᱱᱟᱝ ᱡᱟᱦᱟᱸᱭ ᱵᱟᱠᱚ ᱵᱩᱡ ᱮᱫᱟ ᱩᱱᱠᱩᱣᱟᱜ ᱫᱚ ᱪᱮᱫ ᱩᱱᱠᱩ ᱟᱢ ᱦᱚᱛᱚ ᱵᱟᱨᱮ ᱡᱟᱦᱟᱱᱟᱜ ᱵᱟᱦᱟ ᱥᱚᱦᱦᱟᱭ ᱯᱚᱨᱮ ᱯᱚᱨᱮᱢ ᱥᱮᱞᱮᱫᱚᱜ ᱠᱟᱱᱟ ᱥᱮ ᱱᱚᱜ-ᱚᱭ ᱢᱤᱫ ᱥᱚᱵᱛᱟᱦᱚ ᱞᱟᱦᱟ ᱨᱮᱜᱮ ᱯᱟᱨᱚᱢᱮᱱᱟ ᱦᱩᱞ ᱢᱟᱦᱟ ᱚᱱᱟ ᱠᱚᱨᱮ ᱩᱱᱠᱩ ᱵᱩᱡᱷᱟᱹᱣ ᱟᱛᱮ ᱤᱫᱤ ᱦᱩᱭᱩᱜ-ᱟ ᱡᱮ ᱱᱚᱣᱟ ᱫᱚ ᱟᱵᱚ ᱥᱟᱶᱛᱟ ᱨᱮᱱᱟᱜ ᱠᱟᱱᱟ ᱱᱚᱣᱟ ᱨᱮᱵᱚᱱ ᱥᱮᱞᱮᱫ ᱞᱮᱱᱠᱷᱟᱱ ᱱᱚᱸᱰᱮ ᱠᱷᱚᱱᱟᱜ ᱟᱵᱚ ᱥᱮ ᱟᱱᱟ ᱫᱚᱵᱚᱱ ᱧᱟᱢᱟ
ᱟ ᱟᱵᱚᱣᱟᱜ ᱥᱟᱱᱛᱟᱲ ᱥᱟᱶᱛᱟ ᱞᱟᱦᱟ ᱪᱟᱞᱟᱜ-ᱟ ᱚᱱᱟ ᱠᱚᱱᱟᱜ ᱫᱟᱭᱤᱛᱛᱚ ᱫᱚ ᱟᱵᱚᱜ ᱜᱮ ᱦᱟᱛᱟᱣ ᱦᱩᱭᱩᱜ ᱛᱟᱵᱚᱱᱟ
ᱠᱤᱱᱛᱩ ᱚᱱᱛᱮ ᱰᱤᱡᱮ ᱨᱮᱛᱚ ᱚᱠᱚᱭ ᱦᱚᱸ ᱵᱟᱵᱚᱱ ᱞᱟᱹᱭᱟ ᱠᱟᱱᱟ ᱡᱮ ᱵᱟᱹᱵᱩ ᱚᱱᱛᱮ ᱪᱟᱜ ᱯᱮ ᱱᱚᱰᱮ ᱱᱟᱣᱟ ᱦᱩᱭᱩᱜ ᱠᱟᱱᱟ ᱠᱤᱱᱛᱩ ᱟᱠᱚ ᱛᱮᱜᱮ ᱚᱱᱛᱮ ᱠᱚ ᱪᱟᱜ ᱚᱱᱟ ᱫᱚ ᱟᱠᱚᱨᱮᱱ ᱜᱟᱨᱡᱮᱱᱟᱜ ᱵᱷᱩᱞ ᱠᱷᱟᱹᱛᱤᱨ ᱱᱚᱣᱟ ᱢᱟᱱᱮ ᱚᱱᱠᱟᱜ ᱠᱟᱱᱟ ᱜᱤᱫᱽᱨᱟᱹ ᱠᱚ ᱵᱟᱹᱲᱤᱡ ᱰᱟᱦᱟᱨ ᱛᱮᱠᱚ ᱰᱟᱦᱟᱨᱟᱜ
ᱦᱮᱸ ᱚᱱᱟ ᱢᱟᱛᱚ ᱥᱟᱹᱨᱤ ᱠᱟᱛᱷᱟ ᱜᱮ ᱟᱫᱚ ᱟᱯᱮ ᱥᱮᱫ ᱚᱞ ᱪᱤᱠᱤ ᱠᱚᱛᱮ ᱠᱚ ᱚᱞ ᱯᱟᱲᱦᱟᱜ ᱜᱮᱭᱟ ᱥᱮ ᱵᱟᱝ
ᱦᱮᱸ ᱯᱟᱲᱦᱟᱜ ᱠᱟᱱ ᱜᱮᱭᱟ ᱠᱚ ᱢᱟᱱᱮ ᱫᱚᱢᱮ ᱫᱚ ᱵᱟᱝ ᱨᱮᱦᱚᱸ ᱢᱟᱱᱮ ᱠᱤᱪᱷᱩ ᱠᱤᱪᱷᱩ ᱴᱚᱴᱷᱟ ᱠᱚᱨᱮ ᱫᱚ ᱚᱱᱟ ᱠᱚ ᱪᱟᱹᱞᱩ ᱠᱟᱱᱟ ᱱᱟᱠᱷᱟᱱ ᱯᱨᱚᱛᱤᱴᱤ ᱡᱟᱭᱜᱟ ᱨᱮᱫᱚ ᱱᱚᱝᱠᱟᱱᱟᱜ ᱫᱚ ᱵᱟᱹᱱᱩᱜ ᱟᱠᱟᱫᱟ ᱥᱮ
ᱟᱫᱚ ᱟᱥᱲᱟ ᱠᱚ ᱥᱮ ᱤᱥᱠᱤᱞ ᱠᱚᱞᱮᱡᱽ ᱠᱚ ᱚᱱᱛᱮ ᱢᱮᱱᱟᱜ-ᱟ
ᱤᱥᱠᱩᱞ ᱠᱚᱨᱮ ᱦᱚᱸᱠᱚ ᱪᱟᱹᱞᱩ ᱠᱟᱫᱟ ᱢᱟᱱᱮ ᱠᱷᱩᱵ ᱢᱟᱱᱮ ᱢᱤᱫᱴᱟᱝ ᱵᱟᱨᱭᱟ ᱡᱟᱭᱜᱟ ᱨᱮ ᱛᱟᱯᱚᱨᱮ ᱠᱚᱞᱮᱡᱽ ᱠᱚᱨᱮ ᱦᱚᱸ ᱪᱟᱹᱞᱩ ᱟᱠᱟᱱᱟ ᱟᱥᱲᱟ ᱫᱚ ᱠᱚᱢ ᱧᱚᱜ ᱜᱮᱭᱟ᱾
ᱦᱮᱸ ᱟᱵᱚᱣᱟᱜ ᱚᱞᱪᱤᱠᱤ ᱛᱮ ᱚᱞ ᱦᱚᱸ ᱞᱟᱹᱠᱛᱤ ᱠᱟᱱᱟ ᱪᱮᱫᱟᱜ ᱥᱮ ᱚᱱᱟ ᱫᱚ ᱟᱵᱚᱣᱟᱜ ᱟᱭᱳ ᱟᱲᱟᱝ ᱠᱟᱱᱟ, ᱟᱫᱚ ᱚᱱᱟ ᱟᱭᱳ ᱟᱲᱟᱝ ᱛᱮ ᱡᱩᱫᱤ ᱵᱟᱢ ᱚᱞ ᱯᱟᱲᱦᱟᱜᱼᱟ ᱪᱤᱠᱟᱹᱛᱮ ᱜᱟᱱᱚᱜᱼᱟ᱾
ᱦᱳᱭ ᱚᱱᱟᱛᱮ ᱯᱟᱲᱦᱟᱣ ᱫᱚ ᱟᱨ ᱢᱤᱫᱴᱟᱝ ᱤᱡᱤ ᱧᱚᱜ ᱜᱮᱭᱟ ᱠᱟᱨᱚᱱ ᱚᱱᱟ ᱫᱚ ᱱᱤᱡᱮᱨᱟᱜ ᱵᱷᱟᱥᱟ ᱠᱟᱱᱟ ᱥᱮ ᱚᱱᱟ ᱫᱚ ᱟᱹᱰᱤ ᱥᱚᱦᱚᱡᱽ ᱛᱮᱢ ᱥᱮᱬᱟ ᱫᱟᱲᱮᱭᱟᱜᱼᱟ᱾
ᱦᱮᱸ
ᱟᱫᱚ ᱮᱴᱟᱜ ᱟᱜ ᱛᱮᱫᱚ ᱱᱟᱜ ᱠᱷᱟᱱ ᱩᱱᱟᱹᱜ ᱴᱟ ᱠᱟᱹᱴᱤᱡ ᱵᱩᱡᱷᱟᱹᱣ ᱛᱮ ᱠᱟᱹᱴᱤᱡ ᱥᱚᱢᱚᱭ ᱞᱟᱜᱟᱜᱼᱟ ᱱᱚᱣᱟ ᱠᱚᱫᱚ ᱡᱷᱚᱛᱚ ᱜᱮ ᱠᱟᱹᱴᱤᱡ ᱥᱮᱬᱟ ᱫᱚ ᱫᱚᱨᱠᱟᱨ ᱠᱟᱱᱟ᱾
ᱦᱮᱸ ᱟᱫᱚ ᱱᱤᱛᱚᱜ ᱱᱮᱛᱟᱨ ᱠᱚ ᱟᱭᱳᱵᱟᱵᱟ ᱢᱟ ᱱᱚᱣᱟ ᱠᱚᱢᱟ ᱵᱟᱠᱚ ᱵᱩᱡᱟ ᱥᱮ ᱟᱭᱳᱼᱵᱟᱵᱟ ᱪᱮᱛᱟᱱ ᱜᱮ ᱡᱚᱠᱷᱚᱱ ᱜᱤᱫᱽᱨᱟᱹ ᱚᱞᱚᱜ ᱯᱟᱲᱦᱟᱣᱮ ᱪᱮᱫᱚᱜᱼ ᱟᱭ ᱩᱱᱤᱜ ᱜᱮ ᱡᱩᱫᱤ ᱟᱭᱳ ᱵᱟᱵᱟ ᱜᱮ ᱞᱟᱹᱭᱟᱭ ᱡᱮ ᱤᱧᱫᱚ ᱮᱴᱟᱜ ᱯᱟᱹᱨᱥᱤ ᱛᱤᱧ ᱯᱟᱲᱦᱟᱣ ᱮᱭᱟ ᱟᱵᱚ ᱥᱟᱱᱛᱟᱞᱤ ᱯᱟᱹᱨᱥᱤ ᱛᱮᱫᱚ ᱵᱟᱹᱧ ᱯᱟᱲᱦᱟᱣ ᱮᱭᱟ ᱟᱫᱚ ᱩᱱᱠᱩ ᱜᱮ ᱵᱩᱡᱷᱟᱹᱣ ᱫᱚᱨᱠᱟᱨ ᱡᱮ ᱱᱚᱣᱟᱛᱮ ᱯᱟᱲᱦᱟᱣ ᱞᱮᱠᱷᱟᱱ ᱦᱚᱸ ᱞᱟᱦᱟ ᱥᱮᱫ ᱜᱟᱱᱚᱜᱼᱟ ᱥᱮ ᱞᱟᱦᱟᱨᱮ ᱡᱟᱦᱟᱱᱟᱜ ᱟᱵᱚᱵᱚᱱ ᱦᱟᱢᱮᱴ ᱫᱟᱲᱮᱭᱟᱜᱼᱟ
ᱟᱨ ᱟᱯᱮ ᱥᱮᱫ ᱨᱮᱱᱟᱜ ᱫᱚᱝ ᱮᱱᱮᱡ ᱠᱚ ᱦᱩᱭᱩᱜ ᱠᱟᱱᱟ ᱥᱮ ᱵᱟᱝᱟ ᱛᱟᱦᱞᱮ
ᱦᱮᱸ ᱫᱚᱝ ᱮᱱᱮᱡ ᱫᱚ ᱦᱩᱭᱩᱜ ᱠᱟᱱ ᱜᱮᱭᱟ ᱵᱟᱯᱞᱟ ᱦᱩᱭ ᱞᱮᱱᱠᱷᱟᱱ ᱜᱮᱛᱚ ᱫᱚᱝ ᱜᱟᱱᱚᱜᱼᱟ
ᱢᱟᱱᱮ ᱡᱟᱹᱥᱛᱤ ᱠᱟᱭᱛᱮ ᱟᱠᱚ ᱛᱮᱠᱚ ᱟᱹᱜᱩ ᱡᱚᱝ ᱠᱟᱱᱟ ᱥᱮ ᱢᱟᱱᱮ
ᱱᱮᱛᱟᱨ ᱡᱩᱜᱽ ᱨᱮᱫᱚ ᱱᱤᱛᱚᱜ ᱢᱟ ᱦᱮᱸ ᱱᱮᱛᱟᱨ ᱡᱩᱜᱽ ᱨᱮᱢᱟ ᱧᱮᱞᱚᱜ ᱠᱟᱱᱟ ᱡᱟᱹᱥᱛᱤ ᱠᱚᱸᱰᱮᱞ ᱧᱟᱯᱟᱢ ᱜᱮ
ᱟᱪᱪᱷᱟ ᱟᱪᱪᱷᱟ
ᱟᱫᱚ ᱥᱟᱨ ᱥᱟᱹᱜᱩᱱ ᱵᱟᱯᱞᱟ ᱫᱚ ᱠᱚᱢ ᱜᱮ ᱧᱮᱞᱚᱜ ᱠᱟᱱᱟ ᱟᱫᱚ ᱡᱟᱦᱟᱸᱭ ᱡᱩᱫᱤ ᱟᱠᱚᱣᱟᱜ ᱚᱲᱟᱜ ᱦᱚᱲᱟᱜ ᱠᱩᱥᱤ ᱠᱩᱥᱟᱹᱛ ᱛᱮᱠᱚ ᱵᱟᱯᱞᱟᱜᱼᱟ ᱛᱚ ᱩᱱᱠᱩᱣᱟᱜ ᱜᱮ ᱥᱟᱨ ᱥᱟᱹᱜᱩᱱ ᱫᱚ
ᱦᱳᱭ ᱦᱳᱭ ᱦᱳᱭ ᱟᱞᱮ ᱥᱮᱫ ᱦᱚᱸ ᱚᱱᱠᱟᱜᱮ ᱢᱟᱱᱮ ᱟᱠᱚ ᱛᱮᱜᱮ ᱡᱟᱹᱥᱛᱤ ᱛᱮᱠᱚ ᱠᱚᱸᱰᱮᱞ ᱧᱟᱯᱟᱢᱚᱜ ᱠᱟᱱᱟ
ᱦᱮᱸ ᱟᱫᱚ ᱟᱯᱮᱥᱮᱫ ᱫᱚ ᱫᱤᱱᱮᱨ ᱵᱮᱞᱟ ᱠᱚ ᱵᱟᱯᱞᱟᱜᱼᱟ ᱥᱮ ᱧᱤᱫᱟᱹ ᱵᱮᱞᱟ
ᱵᱟᱯᱞᱟ ᱢᱟᱱᱮ ᱤᱛᱩᱫ ᱥᱤᱸᱫᱩᱨ ᱫᱚ ᱦᱩᱭᱩᱜᱼᱟ ᱴᱷᱤᱠ ᱵᱷᱳᱨ ᱫᱮᱞᱟ ᱫᱮᱞᱤ ᱢᱟᱱᱮ ᱵᱮᱲᱟ ᱨᱟᱠᱟᱵ ᱞᱟᱦᱟᱨᱮ
ᱦᱮᱸ
ᱟᱫᱚ ᱟᱯᱮ ᱥᱮᱱ ᱫᱚ
ᱟᱞᱮᱥᱮᱫ ᱫᱚ ᱚᱠᱚᱭ ᱚᱠᱟ ᱞᱮᱠᱟ ᱡᱟᱦᱟᱸᱭ ᱢᱟᱱᱮ ᱮᱴᱟᱜ ᱫᱤᱠᱩ ᱦᱚᱲ ᱠᱚᱣᱟᱜ ᱢᱟᱱᱮ ᱟᱹᱨᱤᱪᱟᱞᱤ ᱛᱮ ᱥᱮᱱᱚᱜᱼᱟᱭ ᱩᱱᱤ ᱫᱚ ᱡᱩᱫᱤ ᱞᱟᱹᱭᱟ ᱤᱧ ᱫᱚ ᱧᱤᱫᱟᱹ ᱵᱮᱞᱟ ᱛᱟᱦᱞᱮ ᱧᱤᱫᱟᱹ ᱦᱚᱸᱠᱚ ᱵᱟᱯᱞᱟᱜ ᱠᱟᱱ ᱜᱮᱭᱟ ᱟᱨ ᱡᱟᱦᱟᱸᱭ ᱟᱵᱚ ᱥᱟᱱᱛᱟᱲ ᱡᱟᱦᱟᱸᱭ ᱯᱟᱹᱦᱤᱞ ᱠᱷᱚᱱᱟᱜ ᱦᱟᱯᱲᱟᱢ ᱟᱜ ᱡᱟᱦᱟᱸ ᱟᱹᱨᱤ ᱪᱟᱹᱞᱤ ᱚᱱᱟ ᱠᱚᱠᱚ ᱥᱟᱵ ᱫᱚᱦᱚ ᱠᱟᱫᱟ ᱩᱱᱠᱩ ᱫᱚ ᱟᱫᱚ ᱩᱱᱠᱩ ᱦᱚᱸ ᱚᱱᱟ ᱵᱮᱲᱟ ᱨᱟᱠᱟᱵ ᱨᱟᱠᱟᱵ ᱡᱚᱠᱷᱚᱱ ᱜᱮ
ᱦᱳᱭ ᱟᱢᱟᱜ ᱤᱭᱟᱹ ᱦᱤᱥᱟᱹᱵ ᱛᱮ ᱱᱚᱣᱟ ᱫᱚ ᱛᱤᱨᱮ ᱵᱟᱯᱞᱟ ᱞᱮᱱᱠᱷᱟᱱ ᱱᱟᱯᱟᱭᱚᱜᱼᱟ
ᱤᱧᱟᱹᱜ ᱦᱤᱥᱟᱹᱵ ᱛᱮᱫᱚ ᱡᱚᱠᱷᱚᱱ ᱵᱮᱲᱟᱭ ᱨᱟᱠᱟᱵᱟ ᱩᱱ ᱚᱠᱛᱚ ᱜᱮ ᱚᱱᱟ ᱥᱮᱛᱟᱜ ᱚᱱᱟ ᱵᱷᱳᱨ ᱴᱟᱭᱤᱢ ᱡᱟᱦᱟᱸ ᱡᱟᱦᱟᱸ ᱚᱠᱛᱚ ᱵᱮᱲᱟᱭ ᱨᱟᱠᱟᱵᱟ ᱩᱱ ᱚᱠᱛᱚ ᱜᱮ ᱵᱟᱯᱞᱟᱜ ᱫᱚ ᱵᱷᱟᱜᱮᱭᱟ
ᱦᱳᱭ ᱚᱱᱟᱜᱮ ᱤᱧᱦᱩᱧ ᱟᱸᱡᱚᱢ ᱟᱹᱜᱩ ᱠᱟᱫᱟ ᱟᱨ ᱟᱞᱮᱥᱮᱫ ᱫᱚ ᱚᱱᱠᱟ ᱜᱮᱠᱚ ᱠᱚᱨᱟᱣ ᱟᱹᱜᱩᱭ ᱵᱮᱲᱟ ᱨᱟᱠᱟᱵ ᱞᱟᱦᱟᱨᱮ ᱵᱷᱳᱨ ᱚᱠᱛᱚ ᱟᱠᱟᱥᱮᱫ ᱫᱚ ᱠᱟᱹᱢᱤ ᱠᱟᱹᱢᱤ ᱫᱚ ᱦᱭᱛᱳ ᱥᱮᱛᱟᱜ ᱦᱚᱸ ᱦᱩᱭ ᱫᱟᱲᱮᱭᱟᱜ-ᱟ᱾
ᱦᱮᱸ ᱦᱮᱸ ᱢᱮᱱᱠᱷᱟᱱ ᱦᱚᱸᱜᱼᱚᱭ ᱧᱮᱞᱚᱜ ᱠᱟᱱᱟ ᱵᱟᱯᱞᱟ ᱠᱚᱨᱮ ᱦᱚᱸᱛᱚ ᱢᱟᱱᱮ ᱪᱮᱫ ᱠᱚ ᱞᱟᱹᱭᱟ ᱚᱱᱮ ᱠᱩᱲᱤ ᱜᱤᱫᱽᱨᱟᱹ ᱠᱚ ᱡᱟᱦᱟᱸ ᱠᱚᱲᱟ ᱜᱤᱫᱽᱨᱟᱹ ᱚᱲᱟᱜ ᱠᱷᱚᱱᱟᱜ ᱢᱟ ᱜᱚᱱᱯᱚᱱ ᱢᱟᱠᱚ ᱮᱢᱚᱜ ᱠᱟᱱ ᱜᱮᱭᱟ ᱡᱟᱦᱟᱸ ᱫᱚ ᱚᱱᱮ ᱰᱟᱝᱨᱤ ᱢᱤᱦᱩ ᱠᱚ
ᱦᱳᱭ ᱦᱳᱭ ᱚᱱᱟ ᱞᱤᱭᱮ ᱦᱚᱸ ᱢᱤᱫᱴᱟᱝ ᱮᱴᱠᱮᱴᱚᱬᱮ ᱟᱯᱮ ᱥᱮᱫ ᱫᱚ ᱛᱤᱱᱟᱹᱜ ᱠᱟᱛᱮ ᱮᱢ ᱩᱱᱠᱩ ᱤᱛᱟᱹᱫ ᱢᱟᱱᱮ ᱟᱯᱟ ᱤᱛᱟᱹᱫ ᱵᱟᱨᱮ ᱤᱛᱟᱹᱫ ᱵᱟᱨᱭᱟ ᱥᱮ
ᱵᱟᱨᱭᱟ ᱵᱟᱨᱭᱟ ᱟᱯᱮ ᱥᱮᱫ ᱫᱚ
ᱵᱟᱝ ᱟᱞᱮᱥᱮᱫ ᱫᱚ ᱢᱤᱫᱴᱟᱝ᱾
ᱟᱞᱮᱥᱮᱫ ᱫᱚ ᱵᱟᱨᱭᱟ ᱜᱮ᱾
ᱟᱫᱚᱻ ᱚᱱᱮ ᱡᱮ ᱠᱩᱲᱤ ᱜᱤᱫᱽᱨᱟᱹ ᱢᱟᱱᱮ ᱠᱩᱲᱤ ᱜᱤᱫᱽᱨᱟᱹ ᱦᱚᱸ ᱟᱹᱰᱤ ᱠᱤᱪᱷᱩ ᱠᱚ ᱮᱢᱟ ᱠᱚᱣᱟ ᱡᱟᱦᱟᱸ ᱫᱤᱠᱩ ᱠᱚ ᱮᱢᱟ ᱠᱚᱣᱟ ᱡᱮᱢᱚᱱ ᱚᱱᱮ ᱠᱷᱟᱴ ᱯᱟᱞᱚᱝᱠᱚ ᱚᱱᱟ ᱠᱚ, ᱚᱱᱟ ᱦᱚᱸᱛᱚ ᱢᱤᱫᱴᱮᱱ ᱟᱵᱚᱣᱟᱜ ᱥᱟᱶᱛᱟ ᱨᱮᱢᱟ ᱵᱟᱝ ᱛᱟᱦᱮᱸ ᱠᱟᱱᱟ ᱥᱮ ᱢᱮᱱᱠᱷᱟᱱ ᱱᱤᱛᱚᱜ ᱟᱵᱚᱣᱟᱜ ᱥᱟᱶᱛᱟ ᱨᱮᱦᱚᱸ ᱦᱮᱡ ᱢᱟᱱᱮ ᱦᱤᱡᱩᱜ ᱠᱟᱱᱟ ᱫᱤᱠᱩ ᱠᱚᱣᱟᱜ ᱚᱨᱥᱚᱝ᱾ ᱧᱮᱞᱚᱜ ᱠᱟᱱᱟ ᱡᱟᱦᱟᱸᱭ ᱨᱮᱸᱜᱮᱡ ᱦᱚᱲ᱾ ᱡᱟᱦᱟᱸᱭᱟᱜ ᱢᱚᱱᱮ ᱨᱮᱛᱚ ᱟᱸᱥ ᱛᱚ ᱛᱟᱦᱮᱱᱟ ᱡᱮ ᱦᱟᱹᱱᱤ ᱠᱚ,